ᱡᱚᱦᱟᱨ ᱜᱮ
ᱡᱚᱦᱟᱨ ᱜᱮ᱾
ᱦᱩᱸ᱾
ᱛᱟᱦᱞᱮ ᱪᱮᱫ ᱠᱚᱵᱤᱱ ᱪᱤᱠᱟᱹᱭᱮᱫᱟ ᱱᱤᱛᱚᱜ ᱫᱚ?
ᱦ ᱮᱢᱚᱱ ᱜᱮ ᱱᱤᱛᱚᱜ ᱫᱚ
ᱦᱚᱸ
ᱛᱚᱵᱮ ᱪᱮᱫ ᱱᱤᱭᱟᱹ ᱞᱟᱝ ᱨᱚᱯᱚᱲ ᱠᱮᱭᱟ
ᱟᱫᱚ ᱨᱚᱯᱚᱲ ᱫᱚ ᱟᱫᱚ ᱨᱚᱯᱚᱲ ᱵᱚᱞᱛᱮ ᱨᱚᱲ ᱨᱚᱲ ᱛᱮᱜᱮ ᱦᱩᱭᱩᱜ-ᱟ ᱢᱟᱥᱮ ᱤᱭᱟᱹᱫᱚ ᱦᱮᱸ
ᱞᱟᱦᱟ ᱨᱮ ᱵᱟᱝ ᱠᱟᱴᱟᱣ ᱡᱚᱲᱟᱜ ᱠᱷᱟᱱ ᱵᱟᱨᱚ ᱢᱤᱱᱤᱴ ᱦᱩᱭ ᱞᱮᱱᱠᱷᱟᱡ ᱠᱟᱴᱟᱣ ᱡᱳᱲᱟ ᱨᱮᱡᱮ ᱠᱚᱜ ᱠᱟᱱᱟ ᱞᱟᱦᱟᱨ ᱨᱮ ᱠᱟᱴᱟᱣ ᱞᱮᱠᱷᱟᱡ ᱦᱚᱸ
ᱦᱚᱸ ᱛᱟᱦᱚᱞᱮ ᱱᱟᱯᱟᱭ ᱜᱮ ᱢᱮᱱᱟᱜ ᱢᱮᱭᱟ
ᱦᱳᱭ ᱱᱟᱯᱟᱭ ᱜᱮ ᱱᱟᱦᱟᱜ ᱤᱧᱫᱚ ᱟᱯᱮᱜᱮ
ᱦᱚ ᱤᱧᱦᱚ ᱱᱟᱯᱟᱭ ᱜᱮ ᱛᱟᱦᱚᱞᱮ ᱪᱮᱫ ᱠᱚᱢ ᱪᱤᱠᱟᱹ ᱵᱟᱲᱟᱭ ᱜᱮᱭᱟ ᱛᱟᱦᱚᱞᱮ ᱚᱲᱟᱜ ᱠᱚᱨᱮ
ᱚᱲᱟᱜ ᱠᱚᱨᱮ ᱫᱚ ᱦᱟᱸᱜ ᱜᱚᱝᱠᱮ ᱱᱚᱜ-ᱚᱭ ᱪᱟᱥ ᱟᱵᱟᱫ ᱠᱚᱜᱮ ᱦᱩᱲᱩ ᱨᱚᱦᱚᱭ ᱪᱟᱞᱟᱜ ᱠᱟᱱᱟ ᱱᱤᱭᱟᱹ ᱠᱚᱜᱮ ᱠᱟᱹᱢᱤ ᱠᱟᱹᱥᱱᱤ ᱱᱤᱭᱟᱹ ᱠᱚ ᱫᱤᱱ ᱢᱟ ᱦᱩᱲᱩ ᱨᱚᱦᱚᱭᱞᱮ ᱥᱟᱹᱨᱫᱤ ᱠᱟᱱᱟ
ᱟᱨᱚᱢᱵᱚ ᱠᱟᱱᱟ ᱛᱟᱦᱚᱞᱮ ᱟᱯᱮ ᱥᱮᱫ ᱫᱚ ᱦᱩᱲᱩ ᱨᱚᱦᱚᱭ ᱠᱚ ᱛᱤᱱᱟᱹᱜ ᱫᱤᱱ ᱞᱟᱦᱟ ᱨᱮ
ᱚᱻ ᱟᱞᱮ ᱥᱮᱫ ᱦᱩᱭᱮᱱᱟ ᱱᱚᱜᱼᱚᱭ ᱢᱤᱫ ᱢᱟᱦᱟ ᱱᱟᱜ ᱦᱩᱭᱩᱜ ᱠᱟᱱᱟ ᱛᱚ
ᱦᱮ ᱟᱞᱮ ᱥᱮᱫ ᱫᱚ ᱟᱹᱣᱨᱤ ᱟᱹᱣᱨᱤ ᱦᱩᱭᱩᱜ ᱟ ᱟᱨᱠᱤ ᱨᱟᱢᱵᱚᱜᱼᱟ ᱟᱨᱠᱤ ᱛᱚᱞᱟ ᱢᱚᱞᱟ ᱠᱚᱫᱚ ᱡᱷᱚᱛᱚ ᱜᱮ ᱦᱩᱭ ᱠᱟᱱᱟ ᱫᱟᱜ ᱜᱮ ᱟᱨᱠᱤ ᱟᱣᱨᱤ ᱞᱟᱜᱟᱜᱼᱟ ᱱᱚᱛᱮ ᱵᱟᱠᱷᱟᱱ ᱡᱚᱛᱚ ᱜᱮ ᱨᱮᱰᱤ ᱢᱮᱱᱟᱜᱼᱟ
ᱦᱮᱞᱳ ᱜᱟᱝᱠᱮ ᱪᱮᱫ ᱠᱚ ᱢᱮᱱᱟ ᱟᱯᱮ ᱥᱮᱫ ᱵᱟᱝ ᱪᱮᱫ ᱪᱮᱫ ᱦᱩᱲᱩ ᱠᱚᱯᱮ ᱪᱟᱥ ᱟᱵᱟᱫ ᱛᱟᱵᱚᱱ
ᱟᱞᱮ ᱥᱮᱫ ᱫᱚ ᱪᱟᱥ ᱜᱮᱭᱟᱞᱮ ᱥᱚᱨᱱᱚ ᱜᱩᱴᱨᱟᱹ ᱠᱚ
ᱟᱪᱪᱷᱟ
ᱱᱚᱣᱟ ᱠᱚᱜᱮᱞᱮ ᱪᱟᱥ ᱜᱮᱭᱟ ᱟᱨᱠᱤ ᱦᱟᱸ ᱟᱫᱚ ᱚᱱᱟ ᱠᱚᱜᱮ ᱟᱨᱠᱤ ᱥᱚᱨᱱᱚ ᱫᱚ ᱯᱟᱹᱭᱦᱟᱹᱲ ᱠᱚᱨᱮ ᱟᱨ ᱚᱱᱟ ᱡᱟᱦᱟ ᱠᱚ ᱜᱷᱩᱴᱩ ᱜᱮᱭᱟ ᱚᱱᱟ ᱠᱚ ᱟᱫᱚ ᱜᱩᱴᱨᱟᱹ ᱠᱚᱞᱮ ᱨᱚᱦᱚᱭ ᱠᱟᱜᱼᱟ
ᱟᱪᱪᱷᱟ
ᱦᱚᱸ ᱟᱯᱮ ᱫᱚ ᱛᱟᱦᱚᱞᱮ ᱪᱮᱫ ᱤᱭᱟᱹ ᱢᱤᱫ ᱞᱮᱵᱮᱞ ᱵᱟᱹᱫ ᱢᱟᱱᱮ ᱪᱮᱫ ᱵᱤᱨ ᱫᱤᱥᱚᱢ ᱥᱮ ᱱᱟᱢᱟᱞ ᱫᱤᱥᱚᱢ ᱠᱟᱱᱟᱯᱮ
ᱵᱤᱨ ᱫᱤᱥᱚᱢ ᱫᱚ ᱵᱟᱝ ᱟ ᱟᱠᱟ ᱱᱚᱝᱠᱟ ᱱᱟᱢᱟᱞ ᱫᱤᱥᱚᱢ ᱜᱮ
ᱦᱚᱸ
ᱮᱠ ᱫᱚᱢ ᱥᱚᱢᱟᱱ ᱠᱷᱮᱛ ᱵᱟᱹᱫᱽ ᱵᱟᱹᱭᱦᱟᱹᱲ ᱢᱮᱱᱟᱜᱼᱟ
ᱦᱮᱸ
ᱵᱤᱨ ᱦᱚᱸ ᱢᱮᱱᱟᱜᱼᱟ ᱥᱟᱺᱜᱤᱧ ᱧᱚᱜ ᱜᱮᱭᱟ ᱠᱤᱪᱷᱩ
ᱦᱮᱸ ᱟᱞᱮ ᱥᱮᱫ ᱫᱚ ᱚᱱᱠᱟ ᱥᱚᱢᱤᱛ ᱞᱮᱵᱮᱞ ᱵᱟᱹᱫᱽ ᱫᱚ ᱵᱟᱹᱱᱩᱜᱼᱟ ᱦᱟᱱᱰᱮ ᱱᱟᱰᱮ ᱮᱱᱠᱟ
ᱚ ᱵᱩᱨᱩ ᱵᱩᱨᱩ ᱫᱷᱟᱨᱮ ᱫᱷᱟᱨᱮ ᱛᱮ
ᱵᱩᱨᱩ ᱠᱚᱫᱚ ᱵᱟᱹᱱᱩᱜᱼᱟ ᱟᱨᱠᱤ ᱵᱤᱨᱜᱮ ᱢᱮᱱᱟᱜᱼᱟ ᱜᱚᱴᱟ ᱫᱷᱟᱨᱮ ᱢᱟᱱᱮ ᱵᱤᱨ ᱛᱟᱞᱟ ᱨᱮᱜᱮ ᱢᱟᱴᱷ ᱠᱩ ᱵᱤᱨ ᱛᱟᱞᱟ ᱨᱮᱜᱮ ᱢᱮᱱᱟᱜ ᱛᱟᱞᱮᱭᱟ
ᱟᱪᱪᱷᱟ ᱵᱤᱨ ᱛᱟᱞᱟ ᱨᱮᱜᱮ ᱢᱟᱴᱷ ᱫᱚ
ᱦᱚᱸ ᱟᱫᱚ ᱵᱟᱨ ᱯᱮ ᱨᱚᱠᱚᱢᱟᱜ ᱞᱮ ᱨᱚᱦᱚᱭᱟ ᱢᱟᱱᱮ ᱜᱩᱰᱨᱟᱹ ᱠᱚᱫᱚ ᱯᱤᱠᱚᱞ ᱠᱚᱫᱚ ᱚᱱᱟ ᱫᱚ ᱤᱭᱟᱹ ᱨᱮᱞᱮ ᱨᱚᱦᱚᱭᱟ ᱚᱠᱟᱠᱚᱨᱮ ᱫᱟᱜ ᱵᱮᱥᱤ ᱵᱟᱝ ᱛᱟᱦᱮᱱᱟ ᱢᱟᱱᱮ ᱠᱚᱢ ᱫᱤᱱ ᱛᱮ ᱡᱟᱛᱮ
ᱟᱪᱪᱷᱟ ᱟᱪᱪᱷᱟ ᱦᱩᱸ
ᱦᱚᱸ
ᱟᱪᱪᱷᱟ ᱜᱚᱝᱠᱮ ᱟᱯᱮ ᱥᱮᱫ ᱡᱟᱦᱟᱸ ᱚᱱᱟ ᱵᱤᱨ ᱠᱚ ᱢᱮᱱᱟᱜ ᱡᱮ ᱪᱮᱫ ᱪᱮᱫ ᱫᱟᱨᱮ ᱠᱚ ᱢᱮᱱᱟᱜ ᱠᱟᱜᱼᱟ ᱠᱤᱪᱷᱩ ᱜᱟᱱᱮᱢ ᱞᱟᱹᱭ ᱛᱟᱞᱟᱝ ᱠᱷᱟᱡ
ᱚ ᱵᱤᱨ ᱨᱮᱫᱚ ᱵᱤᱨ ᱨᱮᱫᱚ ᱟᱹᱰᱤ ᱨᱚᱠᱚᱢ ᱫᱟᱨᱮ ᱢᱮᱱᱟᱜᱼᱟ ᱡᱚᱛᱚ ᱨᱚᱠᱚᱢ ᱜᱮ ᱱᱚᱣᱟ ᱵᱟᱜᱟᱱ ᱫᱟᱨᱮ ᱪᱚᱞᱞᱟ ᱫᱟᱨᱮ ᱠᱚ ᱥᱟᱨᱡᱚᱢ ᱠᱚ ᱟᱨᱚ ᱪᱤᱫ ᱪᱤ ᱢᱮᱱᱟᱜᱼᱟ
ᱦᱩᱸ
ᱛᱟᱞᱮ ᱫᱟᱨᱮ ᱠᱚ ᱠᱷᱤᱡᱩᱨ ᱫᱟᱨᱮ ᱠᱚ ᱚᱱᱟᱫᱚ ᱜᱟᱡᱤ ᱢᱮᱱᱟᱜᱼᱟ
ᱟᱪᱪᱷᱟ
ᱠᱩᱫᱽ ᱠᱚ ᱵᱤᱞᱤᱜ ᱠᱟᱱᱟ, ᱠᱩᱫᱽ ᱠᱚ ᱡᱚᱢ ᱵᱟᱲᱟᱭᱮᱫ ᱠᱟᱱᱟ᱾
ᱦᱩᱸ ᱟᱞᱮ ᱥᱮᱫ ᱦᱚᱸ ᱵᱤᱨ ᱨᱮᱫᱚ ᱱᱤᱭᱟᱹ ᱥᱩᱨ ᱜᱮ ᱫᱟᱨᱮ ᱠᱚᱫᱚ ᱧᱟᱢᱚᱜᱼᱟ ᱥᱟᱨᱡᱚᱢ ᱠᱚ ᱥᱮᱠᱨᱮᱡ ᱠᱚ ᱧᱟᱢᱚᱜᱼᱟ ᱪᱮᱫ ᱠᱚ ᱞᱟᱹᱭᱟ ᱚᱠᱚᱨᱢᱟ ᱧᱟᱢᱚᱜᱼᱟ ᱵᱷᱟᱹᱰᱟᱹᱣ ᱫᱟᱨᱮ ᱠᱚ ᱧᱟᱢᱚᱜᱼᱟ ᱟᱨ ᱱᱚᱣᱟ ᱪᱮᱫ ᱠᱚ ᱢᱮᱱᱟ ᱟᱞᱮ ᱥᱮᱫ ᱫᱚᱠᱚ ᱢᱮᱱᱟ ᱚᱱᱟᱫᱚ ᱡᱷᱤᱸᱝᱜᱟᱨᱤ ᱫᱟᱨᱮ ᱟᱭᱢᱟ ᱨᱚᱠᱚᱢ ᱱᱚᱝᱠᱟᱱᱟᱜ ᱢᱟᱨᱟᱜ ᱠᱟᱴᱟ ᱫᱟᱨᱮ
ᱦᱚᱸ ᱟᱫᱚᱧ ᱛᱚ ᱚᱱᱟ ᱠᱚ ᱫᱟᱨᱮ ᱫᱚ ᱟᱞᱮ ᱥᱮᱫ ᱫᱚ ᱵᱟᱹᱱᱩᱜᱼᱟ ᱡᱟᱦᱟᱸ ᱠᱚᱢ ᱞᱟᱹᱭ ᱠᱮᱫᱟ ᱚᱱᱟ ᱠᱚ ᱟᱞᱮ ᱥᱮᱫ ᱚ ᱵᱟᱹᱱᱩᱜ ᱟᱠᱟᱫᱟ ᱟᱨᱤ ᱥᱟᱨᱡᱚᱢ ᱟᱫᱚ ᱚᱱᱟ ᱧᱩᱛᱩᱢ ᱦᱚᱸ ᱦᱚᱭᱛᱳ ᱤᱧ ᱫᱚ ᱵᱟᱹᱧ ᱟᱸᱡᱚᱢ ᱟᱠᱟᱫᱟ ᱱᱟᱣᱟ ᱜᱤᱧ ᱟᱸᱡᱚᱢᱫᱟ᱾ ᱫᱟᱨᱮ ᱨᱮᱱᱟᱜ ᱦᱮᱸ ᱦᱩ ᱛᱟᱦᱚᱞᱮ ᱨᱚᱦᱚᱭ ᱠᱩᱲᱟᱹᱣ ᱠᱮᱫᱟ ᱯᱮ ᱥᱮ ᱟᱹᱣᱨᱤ?
ᱦᱮᱸ
ᱨᱚᱦᱚᱭ ᱠᱩᱲᱟᱹᱣ ᱠᱮᱫᱟ ᱯᱮ?
ᱦᱮᱸ ᱨᱚᱦᱚᱭ ᱫᱚ ᱢᱟᱱᱮ ᱵᱟᱨᱟ ᱵᱟᱹᱨᱤᱭᱟ ᱟᱠᱟᱱᱟ ᱱᱟᱦᱟᱜ ᱟᱹᱰᱤ ᱵᱟᱨᱟ-ᱵᱟᱹᱨᱤ ᱫᱚ ᱨᱚᱦᱚᱭ ᱠᱟᱱᱟ ᱵᱟᱨᱟ-ᱵᱟᱹᱨᱤ ᱫᱚ ᱟᱹᱣᱨᱤ᱾
ᱦᱮᱸ
ᱦᱮ ᱱᱤᱭᱟᱹᱴᱟᱜ ᱢᱟᱹᱦᱱᱟᱹ ᱥᱮᱫ ᱱᱟᱦᱟᱜ ᱫᱟᱹᱲᱛᱤᱭᱟᱹ ᱜᱟᱭ ᱦᱟᱸᱜ ᱪᱟᱵᱟ ᱞᱟᱹᱜᱤᱫ ᱫᱚ᱾
ᱦᱚᱸ ᱟᱞᱮ ᱦᱚᱸ ᱩᱸ ᱞᱟᱜᱟᱣ ᱞᱮᱱᱠᱷᱟᱱ ᱜᱮᱞᱮ ᱨᱚᱦᱚᱭ ᱜᱚᱫᱟᱞᱮ ᱱᱤᱛᱚᱜ ᱫᱚ ᱟᱫᱚ ᱵᱟᱝ ᱞᱟᱜᱟᱣ ᱠᱟᱱ ᱠᱷᱟᱱ ᱦᱟᱱᱛᱮ ᱱᱟᱛᱮ ᱠᱟᱹᱢᱤ ᱵᱟᱲᱟ ᱦᱩᱭᱩᱜ ᱠᱟᱱᱟ ᱚᱠᱟ ᱠᱚᱨᱮᱜᱮ ᱠᱟᱹᱢᱤ ᱧᱟᱢᱚᱜ ᱠᱟᱱᱟ᱾ ᱚᱱᱟ ᱠᱚᱨᱮ ᱜᱮ ᱟᱨ ᱫᱟᱜ ᱞᱟᱜᱟᱣ ᱞᱮᱠᱷᱟᱱ ᱛᱚᱠᱷᱚᱱ ᱫᱚ ᱚᱲᱟᱜ ᱨᱮᱱᱟᱜ ᱜᱮ ᱠᱟᱹᱢᱤ ᱦᱩᱭᱩᱜᱼᱟ᱾
ᱟᱨ ᱪᱮᱫ ᱞᱮᱠᱟ ᱠᱚ ᱢᱮᱱᱟᱜᱼᱟ, ᱟᱯᱮ ᱥᱮᱫ ᱚᱱᱟ ᱵᱟᱥ ᱟᱻ ᱟᱹᱛᱩ ᱰᱤᱦᱟᱹᱛ ᱨᱮ ᱡᱚᱢ ᱡᱤᱱᱤᱥ, ᱵᱤᱞᱤ ᱡᱤᱱᱤᱥ, ᱡᱚ ᱵᱤᱞᱤ ᱠᱚ ᱪᱮᱫ ᱠᱚ ᱧᱟᱢᱚᱜᱼᱟ?
ᱦᱮᱸ ᱟᱹᱛᱩ ᱠᱚᱨᱮ ᱫᱚ ᱡᱷᱚᱛᱚ ᱜᱮ ᱧᱟᱢᱚᱜᱼᱟ, ᱡᱚᱢ ᱡᱤᱱᱤᱥ ᱠᱚᱫᱚ ᱚᱱᱟ ᱠᱚᱫᱚ ᱟᱫᱚ᱾ ᱪᱮᱫ ᱤᱧ ᱞᱟ. ᱭᱟ ᱩᱞ ᱠᱚ ᱠᱟᱱᱴᱷᱟᱲ ᱠᱚ ᱚᱱᱟ ᱠᱚ ᱛᱟᱦᱮᱸ ᱠᱟᱱᱟ ᱟᱨᱠᱤ ᱱᱤᱛᱚᱜ ᱫᱚ ᱩᱞ ᱠᱚᱫᱚ ᱪᱟᱵᱟ ᱟᱠᱟᱱᱟ ᱠᱟᱱᱴᱷᱟᱲ ᱯᱩᱨᱟᱹ ᱢᱮᱱᱟᱜ ᱟᱠᱟᱫ ᱜᱮᱭᱟ᱾ ᱟᱨ ᱡᱷᱚᱛᱚ ᱜᱮ ᱢᱮᱱᱟᱜᱼᱟ, ᱚᱱᱠᱟ ᱟᱫᱚ ᱪᱮᱫ ᱟᱨ ᱠᱩᱫ ᱫᱚ ᱵᱤᱨ ᱨᱮ ᱵᱤᱞᱤᱜ ᱠᱟᱱᱟ ᱟᱨ ᱟᱛ ᱡᱚᱛᱚ ᱨᱚᱠᱚᱢ ᱫᱟᱨᱮ ᱜᱮᱛᱚ ᱛᱟᱦᱮᱱᱟ ᱟᱵᱚ ᱟᱹᱛᱩ ᱠᱚᱨᱮᱫᱚ ᱟᱫᱚ ᱪᱮᱫ ᱤᱧ ᱞᱟᱹᱭᱟ ᱯᱤᱭᱟᱹᱨᱤ
ᱦᱩᱸ ᱟᱞᱮᱥᱮᱫ ᱦᱚᱸ ᱱᱚᱣᱟ ᱩᱞ, ᱠᱟᱱᱴᱷᱟᱲ, ᱵᱟᱹᱨᱩ
ᱦᱮᱸ ᱟᱞᱮᱥᱮᱫ ᱵᱟᱨᱤᱛ ᱫᱚ ᱩᱱᱟᱹᱜ ᱠᱚᱢ
ᱦᱚᱸ
ᱱᱚᱣᱟ ᱠᱚᱫᱚ ᱧᱟᱢᱚᱜ ᱠᱟᱱ ᱜᱮᱭᱟ ᱟᱞᱮᱥᱮᱫ ᱦᱚᱸ᱾
ᱦᱮᱸ ᱛᱟᱦᱚᱞᱮ ᱜᱚᱝᱠᱮ ᱡᱚᱢ ᱵᱟᱲᱟ ᱠᱟᱫᱟ ᱵᱤᱱ ᱥᱮ ᱟᱹᱣᱨᱤ?
ᱚ ᱡᱚᱢ ᱜᱮ!
ᱚ ᱡᱚᱢ ᱜᱮ ᱟᱹᱞᱤᱧ ᱦᱚᱸ ᱱᱚᱜᱼᱚᱭ
ᱦᱩᱸ
ᱟᱹᱞᱤᱧ ᱦᱚᱸ ᱡᱚᱢ ᱵᱟᱲᱟ ᱠᱟᱛᱮᱜ ᱦᱚᱸᱜᱼᱚᱭ ᱤᱭᱟᱹ ᱠᱟᱱᱟᱞᱤᱧ ᱫᱩᱲᱩᱵ ᱟᱠᱟᱱᱟᱞᱤᱧ᱾ ᱦᱟᱯᱮ ᱥᱮᱫ ᱞᱤᱧ ᱜᱟᱞ ᱢᱟᱨᱟᱣ ᱠᱮᱱ ᱜᱮ ᱠᱟᱪ
ᱟᱨ ᱪᱮᱫ ᱠᱚ ᱩᱛᱩ ᱟᱪᱷᱟ ᱢᱮᱱᱟᱞᱤᱧ ᱪᱮᱫ ᱠᱚ ᱡᱚᱢ ᱦᱩᱭᱮᱱᱟ ᱩᱛᱩ ᱛᱮᱦᱮᱧ ᱫᱚ ᱛᱟᱦᱟᱞᱮ
ᱩᱛᱩ ᱟᱫᱚ ᱚᱱᱟ ᱥᱚᱵᱽᱡᱤ ᱠᱚᱜᱮ ᱩᱛᱩ ᱦᱩᱭ ᱠᱟᱱᱟ ᱟᱫᱚ ᱡᱮᱹᱞ ᱦᱟᱹᱠᱩ ᱠᱚᱫᱚ ᱵᱟᱝ ᱦᱩᱭ ᱠᱟᱱᱟ᱾
ᱦᱩᱻ ᱦᱮᱸ ᱦᱮᱸ ᱟᱹᱞᱤᱧ ᱦᱚᱸ ᱚᱱᱠᱟᱜᱮ ᱛᱮᱦᱮᱧ ᱫᱚ ᱥᱚᱵᱡᱤ ᱜᱮ ᱫᱟᱹᱞ ᱠᱚ, ᱟᱹᱞᱩ ᱠᱚ, ᱛᱚ ᱟᱹᱵᱮᱱ ᱠᱚ ᱱᱤᱭᱟᱹ ᱠᱚᱜᱮ ᱡᱚᱢ ᱦᱩᱭ ᱟᱠᱟᱱᱟ ᱛᱮᱦᱮᱧ ᱫᱚ᱾
ᱦᱮᱸ ᱦᱩᱸ ᱛᱚ ᱟᱫᱚ ᱡᱤᱞ ᱦᱟᱹᱠᱩ ᱦᱚᱸ ᱫᱤᱱᱦᱚ ᱠᱟᱨᱮ ᱟᱵᱚᱛᱚ ᱧᱟᱢ ᱫᱟᱲᱮᱭᱟᱜᱼᱟᱢ ᱠᱟᱹᱢᱤ ᱢᱮᱱᱟᱜ ᱛᱟᱵᱚᱱᱟ ᱠᱤ ᱚᱱᱠᱟ᱾
ᱦᱮᱸ ᱯᱚᱭᱥᱟ ᱴᱟᱠᱟ ᱦᱚᱸ ᱵᱟᱵᱚᱱ ᱠᱟᱢᱟᱣ ᱜᱚᱫ ᱫᱟᱲᱮᱭᱟᱜᱼᱟ ᱚᱱᱠᱟ
ᱦᱮᱸ ᱥᱟᱠ ᱥᱚᱵᱡᱤ ᱛᱮᱜ ᱫᱤᱱ ᱠᱚ ᱪᱟ ᱦᱩᱭᱩᱜᱼᱟ ᱟᱲᱟᱜ ᱢᱟᱲᱟᱜ ᱠᱚ ᱵᱷᱟᱹᱡᱤ ᱦᱩᱭᱩᱜᱼᱟ ᱢᱟᱡᱷᱮ ᱨᱮ
ᱦᱳᱭ ᱱᱚᱣᱟ ᱜᱮᱛᱚ ᱵᱷᱟᱹᱜᱤᱭᱟ ᱡᱚᱛᱚ ᱠᱷᱚᱡ ᱢᱟ ᱟᱲᱟᱜ ᱥᱟᱠᱟᱢ ᱜᱤ ᱾
ᱦᱮᱸ ᱾
ᱡᱚᱢ ᱞᱮᱠᱷᱟᱡ ᱵᱚᱞᱮ ᱦᱚᱲᱢᱚ ᱦᱚᱸ ᱡᱤᱭᱟᱹᱲ ᱧᱚᱜ ᱛᱟᱦᱮᱱᱟ ᱨᱳᱜᱽ ᱟᱡᱟᱨ ᱠᱚᱦᱚᱸ ᱵᱟᱝ ᱧᱟ-ᱧᱟᱢᱟ ᱾ ᱡᱤᱞ ᱦᱟᱹᱠᱩ ᱫᱚᱢᱮ ᱡᱚᱢ ᱦᱚᱸ ᱪᱮᱫ ᱠᱚ ᱞᱟᱹᱭᱟ ᱪᱮᱫ ᱠᱚ ᱠᱟᱨᱚᱱ ᱪᱚᱝ ᱚᱱᱟ ᱯᱮᱨᱥᱟᱨ ᱠᱚ ᱛᱤ ᱜᱮᱫᱚᱜᱼᱟ ᱾
ᱦᱮᱸ ᱾
ᱦᱟᱸ ᱟ ᱢᱟᱡᱮ ᱢᱟᱡᱮ ᱫᱚ ᱡᱚᱢ ᱡᱩᱲ ᱜᱮᱼᱟ ᱾
ᱦᱮᱸ ᱡᱚᱢ ᱛᱤᱭᱟ ᱢᱟ ᱡᱷᱚᱛᱚ ᱜᱮ ᱟᱫᱚ ᱦᱮᱸ ᱥᱮ ᱵᱟᱝ? ᱥᱚᱢᱚᱭ ᱡᱮᱢᱚᱱ ᱡᱟᱦᱟᱸ ᱞᱮᱠᱟᱱᱟᱜ ᱧᱟᱢᱚᱜ ᱠᱟᱱᱟ ᱚᱱᱠᱟ ᱱᱟᱜ ᱜᱮ ᱟᱨᱠᱤ ᱡᱮᱢᱚᱱ ᱠᱟᱹᱢᱤ ᱠᱟᱛᱮ ᱮᱢ ᱤᱭᱟᱹ ᱞᱮᱠᱷᱟᱱ ᱦᱟᱴᱮᱢ ᱥᱮᱱ ᱞᱮᱱ ᱠᱷᱟᱱ ᱫᱚ ᱪᱮᱜ ᱮᱢ ᱦᱟᱛᱟᱣ ᱫᱟ ᱡᱤᱞ ᱠᱷᱟᱱ ᱡᱤᱞ ᱾ ᱥᱚᱵᱡᱤ ᱠᱷᱟᱱ ᱥᱚᱵᱡᱤ ᱢᱤᱫ ᱫᱤᱱ ᱵᱟᱹᱨ ᱥᱤᱧ ᱛᱚ ᱡᱤᱞ ᱦᱚᱢ ᱦᱟᱛᱟᱣ ᱜᱮᱭᱟ ᱵᱤᱞᱤ ᱠᱚ ᱾
ᱦᱮᱸ ᱦᱮᱸ ᱾
ᱟᱨ ᱜᱚᱝᱠᱮ ᱪᱮᱫ ᱠᱚ ᱞᱟᱹᱭᱟ ᱟᱯᱮ ᱥᱮᱫ ᱱᱚᱜᱼᱚᱭ ᱟᱸ ᱪᱮᱫ ᱠᱚᱯᱮ ᱚᱱᱮ ᱯᱮ ᱯᱚᱨᱚᱵᱽ ᱯᱚᱨᱵᱟᱥ ᱠᱚᱯᱮ ᱢᱟᱱᱟᱣ ᱵᱟᱲᱟᱭ ᱜᱮᱭᱟ ᱯᱟᱛᱟ ᱪᱷᱟᱛᱟ ᱠᱳ?
ᱦᱟᱸᱣ ᱯᱟᱛᱟ ᱥᱟᱛᱟ ᱠᱚ ᱡᱷᱚᱛᱚ ᱜᱮᱞᱮ ᱩᱢ-ᱢᱟᱱᱟᱣ ᱜᱮᱭᱟ ᱟᱫᱚ ᱱᱤᱛᱚᱜ ᱫᱚ ᱯᱟᱛᱟ ᱢᱟᱛᱟ ᱠᱚᱫᱚ ᱟᱞᱮ ᱥᱮᱫ ᱫᱚ ᱵᱟᱹᱱᱩᱜᱼᱟᱨ ᱾ ᱱᱤᱭᱟᱹ ᱥᱚᱢᱚᱭ ᱫᱚ ᱟᱨᱠᱤ ᱾
ᱟᱪᱪᱷᱟ ᱾
ᱚᱱᱮ ᱢᱮᱱᱟᱜ ᱛᱚ ᱢᱮᱱᱟᱜᱼᱟ ᱱᱤᱭᱟᱹ ᱥᱩᱢᱚᱭ ᱵᱟᱹᱱᱩᱜᱼᱟ ᱾
ᱚᱸ
ᱵᱟᱠᱷᱟᱱ ᱡᱟᱦᱟᱱᱟᱜ ᱜᱮ ᱢᱟᱱᱟᱣ ᱟᱞᱮ ᱵᱷᱟᱜᱮ ᱜᱮ ᱟᱞᱮ ᱫᱚ ᱾ ᱯᱟᱛᱟ ᱢᱟᱛᱟ ᱠᱚ ᱡᱟᱜ ᱜᱮ ᱟᱞᱮ ᱧᱮᱞ ᱠᱚ ᱡᱚᱛᱚ ᱢᱤᱫ ᱥᱟᱶᱛᱮ ᱜᱷᱟᱹᱲᱤ ᱜᱚ ᱵᱷᱟᱲᱟ ᱠᱟᱛᱮᱜ ᱢᱤᱜ ᱢᱚᱴᱚᱨ ᱥᱟᱭᱠᱮᱞ ᱛᱮ ᱡᱮ ᱡᱮᱢᱚᱱ ᱚᱠᱚᱭ ᱪᱮᱜᱠᱟ ᱥᱮᱱ ᱫᱟᱲᱮᱜᱼᱟ ᱟᱨᱠᱤ ᱾
ᱚᱸ ᱟᱪᱪᱷᱟ ᱟᱞᱮ ᱥᱮᱫ ᱦᱚᱸ ᱜᱚᱝ ᱠᱮ ᱱᱤᱭᱟᱹ ᱤᱭᱟᱹ ᱨᱮᱞᱮ ᱫᱟᱸᱥᱟᱭ ᱞᱮ ᱠᱚᱨᱟᱣ ᱜᱮᱭᱟ ᱟᱞᱮ ᱟᱹᱛᱩ ᱟᱹᱛᱩ ᱞᱮ ᱫᱟᱬᱟᱱᱟ ᱾ ᱫᱤᱥᱚᱢ ᱚᱱᱮ ᱠᱚ ᱢᱮᱱᱟ ᱟᱹᱛᱩ ᱟᱹᱛᱩ ᱫᱟᱸᱥᱟᱭᱼᱚᱜ ᱞᱮ ᱫᱟᱬᱟᱱ ᱞᱮ ᱾ ᱫᱟᱸᱥᱟᱭ ᱞᱮ ᱢᱟᱱᱟᱣ ᱜᱮᱭᱟ ᱯᱟᱛᱟ ᱠᱚᱫᱚ ᱵᱟᱞᱮ ᱢᱟᱱᱟᱣᱼᱟ ᱱᱟᱦᱟᱜ ᱟᱞᱮ ᱟᱥᱟᱢ ᱫᱤᱥᱚᱢ ᱨᱮᱫᱚ ᱾ ᱤᱱᱟᱹ ᱜᱮ ᱤᱱᱟᱹ ᱠᱟᱛᱮᱫ ᱵᱟᱦᱟ ᱥᱚᱨᱦᱟᱭ ᱱᱤᱭᱟᱹ ᱠᱚᱫᱚ ᱞᱮ ᱢᱟᱱᱟᱣ ᱮᱜ ᱠᱟᱱ ᱜᱮᱭᱟ ᱱᱟᱦᱟᱜ ᱾
ᱦᱮᱸ ᱾ ᱦᱮᱸ ᱟᱞᱮ ᱦᱚᱸ ᱢᱟᱱᱟᱣ ᱜᱮᱭᱟ ᱞᱮ ᱟᱨ ᱞᱮ ᱫᱟᱸᱥᱟᱭ ᱦᱚᱸ ᱠᱟᱜ ᱜᱮᱭᱟ ᱞᱮ ᱾
ᱦᱩᱸ
ᱟᱨ ᱟᱹᱛᱩ ᱠᱚᱨᱮ ᱜᱮ ᱟᱨ ᱟᱞᱮ ᱫᱚ ᱚᱱᱛᱮ ᱨᱮ ᱟᱹᱰᱤ ᱥᱟᱺᱜᱤᱧ ᱫᱚ ᱵᱟᱞᱮ ᱪᱟᱜ ᱜᱮᱭᱟ ᱾ ᱦᱟᱱᱮ ᱥᱮ ᱥᱚᱲᱚᱠ ᱫᱷᱟᱨᱮ ᱥᱮᱫ ᱥᱮ ᱫᱤᱠᱩ ᱥᱮᱜ ᱚᱱᱛᱮ ᱫᱚ ᱵᱟᱞᱮ ᱪᱟᱜ ᱜᱮᱭᱟ ᱱᱮ ᱥᱟᱱᱛᱟᱲ ᱥᱟᱱᱛᱟᱲ ᱟᱹᱛᱩ ᱠᱚᱨᱮ ᱜᱮᱞᱮ ᱪᱟᱜ ᱜᱮᱭᱟ ᱾
ᱟᱞᱮ ᱦᱚᱸ ᱱᱚᱝᱠᱟ ᱜᱮ ᱟᱰᱮ-ᱟᱰᱮ ᱯᱟᱥᱮ ᱟᱹᱛᱩ ᱴᱚᱞᱟ ᱨᱮ ᱡᱮᱱᱮ ᱵᱟ ᱥᱩᱨ ᱥᱩᱯ ᱥᱩᱯᱩᱨ ᱟᱹᱛᱩ ᱜᱮ ᱱᱟᱜ ᱠᱷᱟᱡ ᱚᱱᱟ ᱠᱚᱫᱚ ᱦᱤᱨᱤ ᱛᱚᱨᱟ ᱠᱟᱜ ᱥᱩᱨ ᱥᱩᱯᱩᱨ ᱫᱚ ᱚᱱᱟ ᱫᱚ ᱦᱚᱢ ᱮᱲᱟᱱ ᱚᱴᱚ ᱫᱟᱲᱮ ᱠᱮᱭᱟ ᱚᱸᱰᱮ ᱧᱮᱞ ᱢᱮᱭᱟᱭ ᱵᱟᱢ ᱟᱸᱜ ᱵᱚᱞᱚ ᱛᱚᱨᱟᱜ ᱥᱮ ᱵᱟᱢ ᱟᱸ-ᱫᱟᱸᱥᱟᱭ ᱟᱨ ᱪᱮᱜ ᱞᱮᱠᱟ ᱜᱚᱝᱠᱮ ᱚᱱᱛᱮ ᱵᱚᱸᱜᱟ ᱠᱚ ᱪᱮᱫ ᱠᱚᱯᱮ ᱨᱩᱢ ᱠᱚᱜᱮᱭᱟ ᱯᱮ ᱟᱯᱮ ᱥᱮᱜ?
ᱦᱮᱸ ᱨᱩᱢ ᱦᱳᱭᱳᱜ ᱜᱮᱭᱟ
ᱨᱩᱢ ᱵᱚᱸᱜᱟ ᱰᱟᱠᱟᱣ ᱦᱳᱭᱳᱜ ᱜᱮᱭᱟ ᱵᱟᱝ
ᱦᱮᱸ ᱦᱮᱸ ᱛᱟᱦᱚᱞᱮ ᱚᱱᱛᱮ ᱛᱟᱦᱚᱞᱮ ᱟᱯᱮ ᱥᱮᱫ ᱫᱚ ᱥᱟᱲᱯᱟ ᱠᱚ ᱮᱱᱮᱡᱟ ᱥᱮ ᱵᱟᱠᱚ ᱮᱱᱮᱡᱟ?
ᱢᱟ ᱜᱚᱝᱠᱮ ᱟᱞᱮ ᱥᱮᱫ ᱫᱚ ᱥᱟᱲᱯᱟ ᱮᱱᱮᱡ ᱫᱚ ᱵᱟᱝᱼᱟ ᱠᱚ ᱵᱟᱠᱚ ᱮᱱᱮᱡᱚᱜᱼᱟ ᱱᱚᱛᱮ ᱫᱚ ᱾
ᱵᱟᱠᱚ ᱮᱱᱮᱡᱼᱟ ᱾ ᱟᱞᱮ ᱥᱮᱫ ᱫᱚ ᱮᱱᱮᱡ ᱜᱮᱭᱟ ᱠᱚ ᱾
ᱥᱟᱲᱯᱟ ᱦᱮᱸ ᱾
ᱦᱩᱸ ᱚ ᱦᱩᱸ ᱵᱷᱟᱜ
ᱟᱫᱚ ᱜᱚᱢᱠᱮ ᱪᱮᱜ ᱞᱮᱠᱟ ᱚᱱᱟ ᱥᱟᱲᱯᱟ ᱫᱚᱠᱚ ᱮᱱᱮᱡ ᱠᱚᱜᱣᱟ ᱛᱷᱚᱲᱟ ᱜᱟᱱ ᱵᱮᱱ ᱞᱟᱹᱭ ᱞᱮᱠᱷᱟᱡ ᱾
ᱟᱫᱚ ᱚᱱᱟ ᱫᱚ ᱠᱚᱲᱟ ᱜᱤᱫᱽᱨᱟᱹ ᱫᱚ ᱵᱟᱠᱚ ᱮᱱᱮᱡᱟ ᱚᱱᱟ ᱫᱚ ᱾
ᱟᱪᱪᱷᱟ ᱾ ᱠᱩᱲᱤ ᱡᱚᱱᱟᱜ ᱜᱮ ᱠᱷᱟᱹᱞᱤ? ᱟᱪ ᱠᱩᱲᱤ ᱡᱚᱱᱟ ᱠᱷᱟᱹᱞᱤ ᱠᱩᱲᱤ ᱡᱚᱱᱟ ᱜᱮ ᱠᱚ ᱮᱱᱮᱡ ᱚᱜᱼᱟ
ᱦᱮᱸ ᱦᱮᱸ ᱩᱱᱠᱩ ᱠᱚ ᱮᱱᱮᱡᱼᱟ ᱩᱱᱠᱩ ᱚᱱᱠᱟ ᱜᱮ ᱫᱟᱸᱥᱟᱭ ᱮᱱᱮᱡ ᱞᱮᱠᱟ ᱜᱮ ᱟᱨᱠᱤ ᱚᱱᱟ ᱦᱚᱸ ᱟᱨᱠᱤ
ᱦᱩᱸ ᱦᱩᱸ
ᱠᱚ ᱥᱮᱱᱚᱜ ᱛᱮ ᱜᱟᱱᱚᱜ ᱠᱚᱣᱟ ᱟᱨ ᱪᱟᱣᱞᱮ ᱠᱚ ᱠᱚ ᱮᱢᱟ ᱠᱚᱣᱟ
ᱟᱪᱪᱷᱟ
ᱯᱚᱭᱥᱟ ᱛᱚ ᱫᱚᱥ ᱵᱤᱥ ᱴᱟᱠᱟ
ᱦᱩᱸ
ᱚᱱᱟ ᱜᱮ ᱛᱚ ᱨᱟᱹᱥᱠᱟᱹ ᱟᱨᱠᱤ ᱟᱨᱸᱦᱚ ᱤᱭᱟᱹ ᱜᱤᱫᱽᱨᱟᱹ ᱫᱚ ᱤᱭᱟᱹ ᱠᱚ ᱪᱟᱜᱼᱟ ᱵᱟᱹᱫᱽᱨᱤ ᱠᱷᱮᱞ ᱠᱚ ᱪᱟᱜ ᱜᱮᱭᱟ
ᱟᱪᱪᱷᱟ
ᱥᱟᱠᱨᱟᱛ ᱨᱮ
ᱦᱩᱸ ᱫᱟᱫᱟ ᱜᱚᱝᱠᱮ ᱟᱨ ᱥᱟᱠᱨᱟᱛ ᱥᱮᱸᱫᱽᱨᱟ ᱯᱮ ᱵᱤᱨ ᱯᱮ ᱵᱚᱞᱚᱱ ᱜᱮᱭᱟ ᱥᱮ ᱵᱟᱝ-ᱟ
ᱦᱮᱸ ᱵᱤᱨ ᱥᱮᱫ ᱵᱚᱞᱚᱱᱟ ᱵᱤᱨ ᱵᱚᱞᱚ ᱠᱟᱛᱮ ᱛᱟᱨ ᱯᱚ ᱨᱮ ᱟᱨᱚ ᱤᱭᱟᱹ ᱛᱟᱨᱟ ᱥᱤᱧ ᱤᱭᱟᱹ ᱵᱚᱡᱷᱟ ᱞᱮ ᱛᱩᱧᱼᱟ
ᱦᱳᱭ
ᱟᱯᱮ ᱥᱮᱫ ᱠᱚ ᱛᱩᱧ ᱜᱮ ᱭᱟ
ᱦᱳᱭ ᱦᱳᱭ ᱟᱞᱮ ᱥᱮᱫ ᱦᱚᱸ ᱥᱟᱠᱨᱟᱛ ᱞᱮ ᱥᱮᱸᱫᱽᱨᱟ ᱠᱚᱜᱮ ᱭᱟ ᱟᱨ ᱥᱮᱸᱫᱽᱨᱟ ᱞᱮ ᱪᱟᱞᱟᱣ ᱠᱟᱛᱮᱫ ᱨᱩᱣᱟᱹᱲ ᱦᱮᱡ ᱠᱟᱛᱮᱫ ᱚᱱᱟ ᱡᱚᱜᱽ ᱢᱟᱺᱡᱷᱤ ᱴᱷᱮᱡ ᱠᱷᱚᱱ ᱵᱚᱞᱚ ᱠᱟᱛᱮᱫ ᱵᱚᱡᱷᱟ ᱛᱩᱧ ᱦᱩᱭᱳᱜᱼᱟ
ᱦᱮᱸ
ᱟᱨ ᱚᱱᱟ ᱵᱚᱡᱷᱟ ᱛᱩᱧ ᱠᱟᱛᱮᱫ ᱚᱲᱟᱜ ᱚᱲᱟᱜ ᱚᱱᱟ ᱯᱷᱟᱹᱲᱤ ᱫᱚ ᱟᱥᱮ ᱱᱚᱜᱼᱟ ᱟᱱᱮ ᱠᱤᱪᱷᱩ ᱜᱟᱱ ᱟᱵᱚᱣᱟᱜ ᱞᱟᱠᱪᱟᱨ ᱥᱮᱨᱮᱧ ᱠᱚ ᱢᱮᱱᱟᱜ ᱟᱠᱟᱫᱼᱟ ᱚᱱᱟ ᱠᱚ ᱥᱮᱨᱮᱧ ᱠᱟᱛᱮᱫ
ᱦᱚᱸ ᱦᱚᱸ ᱡᱮ ᱵᱷᱟᱵᱮ ᱵᱟᱨᱯᱮ ᱟᱠᱷᱲᱟ ᱠᱮᱫ ᱤᱭᱟᱹᱭ ᱱᱟ ᱥᱮ ᱵᱟᱝ
ᱦᱮᱸ ᱦᱮᱸ ᱦᱮᱸ
ᱮᱱᱮᱡ ᱜᱮᱭᱟ ᱚᱱ ᱛᱮ
ᱟᱵᱚᱣᱟᱜ ᱥᱮᱨᱣᱟ ᱨᱮᱭᱟᱜ ᱠᱟᱱᱟ ᱵᱟᱝ ᱱᱚᱣᱟ ᱠᱚᱢᱟ ᱢᱟ ᱵᱟᱝ ᱮᱲᱟᱣ ᱜᱮ ᱦᱩᱭᱩᱜ ᱜᱮᱭᱟ ᱢᱟᱱᱟᱣ ᱜᱮ ᱞᱟᱹᱠᱛᱤ ᱠᱟᱱᱟ
ᱦᱮᱸ ᱟᱨ ᱛᱟᱦᱞᱮ ᱵᱟᱯᱞᱟ ᱠᱚᱨᱮ ᱫᱚ ᱛᱟᱦᱞᱮ ᱪᱮᱫ ᱠᱟ ᱮᱱᱮᱡ ᱜᱮᱭᱟ ᱯᱮ ᱤᱭᱟᱹ ᱠᱚ
ᱦᱚᱭ ᱦᱚᱭ ᱫᱚᱝ ᱮᱱᱮᱡ ᱫᱚ ᱢᱮ ᱮᱱᱮᱡ ᱫᱚ
ᱫᱚᱢᱮ ᱮᱱᱮᱡ ᱦᱮᱸ
ᱡᱟᱦᱟᱸ ᱞᱮᱠᱟᱱᱟᱜ ᱦᱟᱜ ᱛᱩᱢᱫᱟᱜ ᱴᱟᱢᱟᱠ ᱛᱮᱵᱚ ᱮᱱᱮᱡ ᱚᱜᱼᱟ ᱱᱚᱝ ᱠᱟ ᱜᱮ ᱱᱚᱛᱮ ᱨᱮᱦᱚᱸ ᱛᱩᱢᱫᱟᱜ ᱴᱟᱢᱟᱠ ᱛᱮ
ᱮᱱᱮᱡ ᱦᱩᱭᱩᱜ ᱜᱮᱭᱟ
ᱟᱫᱚ ᱱᱮᱛᱟᱨ ᱫᱚ ᱤᱭᱟᱹ ᱦᱚᱸ ᱠᱚ ᱮᱱᱮᱡ ᱮᱫᱟ ᱦᱚᱸ ᱠᱚ ᱮᱱᱮᱡ ᱮᱫᱟ
ᱦᱮᱸ ᱢᱟᱭᱤᱠ ᱛᱮ ᱦᱚᱸ ᱟᱹᱰᱤ ᱠᱤᱪᱷᱩ ᱜᱟᱱ ᱩᱱᱟᱹᱜ ᱦᱟᱨᱟ ᱜᱚᱫᱚᱜ ᱠᱩᱲᱤ ᱠᱚᱲᱟ ᱠᱚ ᱱᱮᱛᱟᱨ ᱢᱟ ᱛᱚ ᱚᱱᱟ ᱢᱳᱵᱟᱭᱤᱞ ᱧᱮᱞ ᱧᱮᱞ ᱠᱚᱛᱮ ᱠᱚ ᱪᱤᱠᱟᱹ ᱠᱚ ᱪᱤᱠᱚ ᱥᱴᱚᱞ ᱧᱚᱜ ᱵᱟᱲᱟᱣ ᱠᱟᱱᱟ ᱠᱚ ᱛᱚ ᱟᱫᱚ ᱵᱟᱹᱭ ᱵᱟᱹᱭ ᱛᱮ ᱚᱱᱟ ᱠᱚ ᱫᱚ ᱚᱱᱮ ᱚᱱᱠᱟ ᱛᱩᱢᱫᱟᱜ ᱴᱟᱢᱟᱠ ᱛᱮ ᱡᱟᱦᱟᱸ ᱨᱟᱹᱥᱠᱟᱹ ᱵᱩᱡᱷᱟᱹᱜᱼᱟ ᱚᱱᱠᱟ ᱫᱚ ᱵᱟᱝ ᱦᱳᱭᱳᱜ ᱜᱮᱭᱟ
ᱦᱮᱸ ᱚᱱᱠᱟ ᱩᱱᱟᱹᱜ ᱴᱟ ᱫᱚ ᱟᱫᱚ ᱵᱟᱝ ᱦᱳᱭᱳᱜᱼᱟ ᱟᱨ ᱠᱤ ᱟᱨ ᱱᱮᱛᱟᱨ ᱫᱚ ᱱᱮᱛ ᱫᱚ ᱚᱠᱚᱭ ᱦᱚᱸ ᱨᱩ ᱦᱚᱸ ᱵᱟᱝ ᱥᱟᱱᱟ ᱭᱮᱫ ᱠᱚᱣᱟ ᱟᱹᱰᱤ ᱦᱚᱲ ᱜᱮ ᱵᱟᱝ ᱵᱟᱲᱟᱭ ᱛᱟᱵᱚᱱᱟ ᱨᱩ ᱠᱚ ᱯᱩᱨᱟᱹ ᱠᱚᱲᱟ ᱠᱚ ᱟᱨᱠᱤ ᱡᱚᱛᱚ ᱡᱚᱛᱚ ᱠᱚ ᱮᱱᱮᱡ
ᱪᱟᱨᱜᱮ ᱱᱟᱦᱟᱜ ᱮᱠᱫᱚᱢ ᱤᱭᱟᱹ ᱪᱮᱫ ᱠᱚ ᱢᱮᱱᱟ ᱦᱤᱲᱤᱧᱚᱜ ᱥᱮ ᱢᱚᱦᱚᱰᱟ ᱠᱟᱱᱟ ᱦᱟᱸᱜ ᱵᱩᱡᱷᱟᱹᱜ ᱠᱟᱱᱟ
ᱟᱫᱚ ᱚᱱᱟ ᱠᱚᱫᱚ ᱟᱠᱚᱜᱮ ᱟᱛᱩ ᱟᱛᱩ ᱛᱟᱦᱮᱸ ᱞᱮᱱ ᱛᱟᱵᱚᱱ ᱠᱷᱟᱱ ᱴᱟᱢᱟᱠ ᱛᱩᱢᱫᱟᱜ ᱵᱷᱟᱜᱤ ᱟᱵᱚᱨᱮᱱ ᱜᱤᱫᱽᱨᱟᱹ ᱠᱚ ᱥᱮᱬᱟ
ᱦᱳᱭ ᱦᱮᱸ ᱱᱚᱣᱟ ᱥᱚᱢᱚᱭ ᱨᱮ ᱱᱚᱝ ᱚᱠᱟ ᱥᱮᱨᱮᱧ ᱴᱷᱤᱠ ᱜᱮᱭᱟ